ᱦᱮᱞᱳ ᱾
ᱦᱮᱸ, ᱡᱚᱦᱟᱨ ᱜᱮ ᱜᱚᱝᱠᱮ ᱾
ᱦᱮᱞᱳ ᱾
ᱦᱮᱞᱳ ᱾
ᱦᱮᱞᱳ ᱾
ᱟᱸᱡᱚᱢᱚᱜ ᱠᱟᱱᱟ ᱥᱮ ᱵᱟᱝ ᱜᱚᱝᱠᱮ?
ᱦᱮᱞᱳ ᱾
ᱦᱮᱞᱳ ᱾
ᱦᱮᱸ, ᱜᱚᱝᱠᱮ ᱟᱹᱞᱤᱧᱟᱜ ᱨᱚᱲ ᱵᱟᱝ ᱟᱸᱡᱚᱢ ᱠᱟᱱᱟ?
ᱦᱮᱸ, ᱟᱸᱡᱚᱢᱚᱜ ᱠᱟᱱᱟ ᱜᱚᱝᱠᱮ ᱾
ᱦᱩᱸ᱾ ᱜᱚᱝᱠᱮ ᱪᱮᱫ ᱵᱮᱱ ᱪᱤᱠᱟᱹᱭᱮᱜᱼᱟ?
ᱪᱮᱫ ᱦᱚᱸ ᱵᱟᱝ ᱜᱚᱝᱠᱮ? ᱫᱩᱲᱩᱵ ᱵᱟᱲᱟ ᱦᱩᱭᱟᱠᱟᱱᱟ ᱾
ᱟᱪᱪᱷᱟ ᱾ ᱛᱟᱦᱚᱞᱮ ᱚᱱᱠᱟ ᱪᱮᱫ ᱠᱚᱵᱮᱱ ᱪᱤᱠᱟᱹᱭᱮᱜᱼᱟ ᱱᱤᱛᱚᱜ ᱫᱚ?
ᱤᱱᱠᱟᱹ ᱮᱢᱱᱤ ᱫᱩᱲᱩᱵ ᱵᱟᱲᱟ ᱦᱩᱭ ᱠᱟᱱᱟ ᱚᱱᱠᱟ ᱚᱲᱟᱜ ᱠᱚᱨᱮ ᱜᱮ ᱾
ᱟᱪᱪᱷᱟ ᱾ ᱛᱟᱦᱚᱞᱮ ᱜᱚᱝᱠᱮ ᱟᱹᱵᱤᱱ ᱫᱚ ᱚᱱᱠᱟ ᱪᱮᱫ ᱠᱚᱵᱮᱱ ᱪᱤᱠᱟᱹᱭ ᱜᱮᱭᱟ?
ᱜᱚᱝᱠᱮ ᱟᱹᱞᱤᱧ ᱫᱚ ᱚᱲᱟᱜ ᱠᱚᱨᱮ ᱞᱤᱧ ᱛᱟᱦᱮᱸ ᱵᱟᱲᱟᱜᱼᱟ ᱾ ᱟᱨ ᱤᱱᱠᱟᱹ ᱚᱱᱟ ᱥᱟᱶ ᱥᱟᱶᱛᱮ ᱤᱱᱠᱟᱹ ᱚᱞᱚᱜ ᱯᱟᱲᱦᱟᱜ ᱠᱚ ᱾
ᱟᱪᱪᱷᱟ, ᱛᱟᱦᱞᱮ ᱟᱹᱞᱤᱧ ᱦᱚᱸ ᱚᱱᱠᱟ ᱜᱮ ᱚᱲᱟᱜ ᱠᱚᱨᱮ ᱜᱮ, ᱚᱱᱟ ᱥᱟᱶᱛᱮ ᱚᱞᱚᱜ ᱠᱚ ᱾ ᱪᱟᱞᱟᱜ ᱠᱟᱱᱟ ᱾
ᱟᱨ ᱟᱹᱵᱤᱱᱟᱜ ᱫᱤᱥᱚᱢ ᱫᱚ ᱜᱚᱝᱠᱮ?
ᱜᱚᱝᱠᱮ ᱟᱞᱤᱧ ᱫᱚ ᱱᱚᱜᱼᱚᱭ ᱵᱟᱸᱠᱩᱲᱟ ᱵᱮᱱ ᱟᱸᱡᱚᱢ ᱠᱟ ᱾
ᱦᱚ ᱦᱳᱭ
ᱦᱳᱭ ᱤᱧᱠᱮ ᱟᱵᱤᱱᱫᱟ
ᱚ ᱟᱹᱞᱤᱧ ᱫᱚ ᱤᱱᱠᱟᱹ ᱡᱟᱢᱥᱮᱫᱽᱯᱩᱨ ᱠᱷᱚᱱ ᱵᱮᱱ ᱟᱸᱡᱚᱢ ᱟᱠᱟᱫᱼᱟ
ᱦᱳᱭ ᱦᱳᱭ
ᱦᱳᱭ ᱦᱳᱭ ᱚᱸᱰᱮ ᱜᱮ
ᱟᱪᱪᱷᱟ ᱜᱚᱝᱠᱮ ᱚᱱᱠᱟ ᱟᱯᱮᱥᱮᱱ ᱫᱚ ᱪᱮᱜ ᱵᱩᱨᱩ ᱠᱚ ᱚᱱᱠᱟ ᱦᱮᱱᱟᱜᱼᱟ
ᱫᱚᱞᱢᱟ ᱵᱩᱨᱩ ᱢᱮᱱᱟᱜᱼᱟ
ᱟᱪᱪᱷᱟ ᱚ ᱦᱮ ᱛᱟᱦᱞᱮ ᱜᱚᱝᱠᱮ ᱚᱱᱟ ᱵᱩᱨᱩ ᱠᱚ ᱤᱫᱤ ᱠᱟᱛᱮ ᱱᱟᱥᱮᱱᱟᱜ ᱵᱮᱱ ᱞᱟᱹᱭ ᱞᱮᱠᱷᱟᱱ ᱵᱷᱟᱜᱤ ᱦᱩᱭ ᱠᱚᱜᱼᱟ ᱚᱱᱛᱮᱱᱟᱜ ᱢᱟ ᱵᱟᱰᱟᱭ ᱵᱟᱹᱱᱩᱜᱼᱟ
ᱦᱚᱸ ᱦᱚᱸ ᱜᱚᱢᱠᱮ ᱱᱤᱦᱟᱹᱛ ᱛᱮᱞᱤᱧ ᱞᱟᱹᱭᱟ
ᱱᱚᱣᱟ ᱵᱩᱨᱩ ᱫᱚ ᱤᱱᱠᱟᱹ ᱵᱚᱸᱜᱟᱼᱵᱩᱨᱩ ᱦᱩᱭᱩᱜᱼᱟ ᱟᱨ ᱚᱱᱟ ᱥᱟᱞᱟᱜ ᱛᱮ ᱤᱱᱠᱟᱹ ᱴᱩᱨᱤᱥᱴ ᱠᱚ ᱞᱟᱹᱜᱤᱫ ᱤᱱᱠᱟᱹ ᱤᱭᱟᱹ ᱠᱚ ᱵᱮᱱᱟᱣ ᱠᱟᱜᱼᱟ ᱢᱮᱱᱛᱮ ᱧᱮᱞ ᱡᱚᱝ ᱞᱮᱠᱟᱱ ᱡᱟᱭᱜᱟ ᱠᱚ
ᱟᱪᱪᱷᱟ
ᱟᱨ ᱚᱱᱠᱟ ᱢᱟᱱᱮ ᱥᱮᱸᱫᱽᱨᱟ ᱠᱚ ᱚᱱᱟ ᱥᱟᱶᱛᱮ ᱟᱹᱰᱤ ᱠᱤᱪᱷᱩ ᱢᱟᱱᱮ ᱡᱟᱱᱣᱟᱨ ᱠᱚ ᱢᱮᱱᱟᱜ ᱠᱚᱣᱟ ᱩᱱᱠᱩ ᱧᱮᱞ ᱦᱚᱸ
ᱟᱪᱪᱷᱟ ᱢᱟᱱᱮ ᱩᱱᱠᱩ ᱡᱟᱱᱣᱟᱨ ᱛᱮ ᱚᱱᱠᱟ ᱵᱩᱨᱩᱨᱮ ᱚᱱᱠᱟ ᱤᱭᱟᱹ ᱠᱟᱛᱮᱜ ᱦᱮᱱᱟᱜ ᱠᱚᱣᱟ ᱥᱮ ᱚᱱᱠᱟ ᱢᱤᱫᱴᱟᱝ ᱚᱱᱠᱟ ᱤᱭᱟᱹ ᱠᱟᱛᱮᱜ ᱠᱚ ᱫᱚᱦᱚ ᱟᱠᱟᱫ ᱠᱚᱣᱟ
ᱵᱟᱝ ᱚᱱᱠᱟ ᱮᱥᱮᱫ ᱟᱯᱮᱭᱟ ᱦᱚᱸ ᱠᱚ ᱫᱚᱦᱚ ᱠᱟᱜ ᱠᱚᱣᱟ
ᱟᱪᱪᱷᱟ
ᱩᱱᱠᱩ ᱡᱟᱦᱟᱸᱭ ᱚᱱᱠᱟ ᱛᱟᱦᱮᱱ ᱞᱮᱠᱟᱱ ᱠᱚ ᱚᱱᱠᱟ ᱮᱥᱮᱫ ᱟᱛᱮᱫ ᱠᱚ ᱫᱚᱦᱚ ᱟᱠᱟᱫ ᱠᱚᱣᱟ ᱡᱟᱦᱟᱸᱭ ᱵᱟᱠᱚ ᱛᱟᱦᱮᱱᱟ ᱩᱱᱠᱩ ᱚᱠᱷᱟᱱ ᱠᱚᱫᱚ ᱵᱟᱠᱚ ᱫᱚᱦᱚ ᱠᱟᱜ ᱠᱚᱣᱟ
ᱦᱚ ᱦᱟ ᱠᱩ ᱤᱭᱟᱹᱜ ᱠᱟᱱ ᱫᱚ ᱩᱱᱟᱹᱜ ᱠᱷᱚᱱ ᱵᱟᱧᱪᱟᱣ ᱞᱟᱹᱜᱤᱫ ᱛᱮ ᱵᱟᱝ
ᱦᱳᱭ ᱦᱳᱭ
ᱟᱪᱪᱷᱟ ᱜᱚᱝᱠᱮ ᱛᱟᱦᱚᱞᱮ ᱚᱱᱟ ᱵᱩᱨᱩ ᱨᱮᱫᱚ ᱚᱱᱠᱟ ᱪᱮᱫ ᱠᱚ ᱧᱟᱢᱚᱜᱼᱟ
ᱵᱩᱨᱩ ᱨᱮ ᱤᱱᱠᱟᱹ ᱥᱟᱦᱟᱱ ᱥᱟᱠᱟᱢ ᱟᱨ ᱟᱹᱰᱤ ᱠᱤᱪᱷᱩ ᱦᱟᱱᱟ ᱱᱚᱣᱟ ᱨᱮᱦᱮᱫ ᱥᱮᱸᱱᱮᱫ ᱡᱤᱱᱤᱥ ᱠᱚ ᱟᱵᱚ
ᱡᱟᱦᱟᱸ ᱞᱟᱹᱠᱛᱤ ᱠᱚᱨᱮ ᱞᱟᱜᱟᱜ ᱛᱟᱵᱚᱱᱟ ᱚᱱᱠᱟᱱᱟᱜ ᱡᱤᱱᱤᱥ ᱠᱚᱦᱚᱸ
ᱟᱪᱪᱷᱟ ᱦᱚᱝᱠᱮ ᱚᱸᱰᱮ ᱫᱚ ᱚᱱᱠᱟ ᱤᱭᱟᱹ ᱠᱚᱫᱚ ᱦᱳᱭᱳᱜ ᱜᱮᱭᱟ ᱥᱮ ᱵᱟᱝ ᱜᱮ ᱚᱱᱠᱟ ᱟᱵᱚᱣᱟᱜ ᱧᱮᱞᱟ ᱥᱮ ᱯᱚᱨᱚᱵᱽ ᱚᱱᱠᱟ
ᱦᱩᱭᱩᱜᱼᱟ
ᱦᱩᱸ
ᱚᱱᱟ ᱫᱚᱸ ᱚᱱᱟᱫᱚ ᱪᱮᱫ ᱤᱭᱟᱹ ᱤᱱᱠᱟᱹ ᱤᱭᱟᱹ ᱵᱚᱸᱜᱟ ᱦᱩᱭᱩᱜᱼᱟ ᱤᱱᱠᱟᱹ ᱡᱟᱦᱟᱸ ᱡᱟᱦᱟᱸ ᱠᱚ ᱢᱮᱛᱟᱜ ᱠᱟᱱᱟ ᱩᱱᱠᱩ ᱥᱤᱵ ᱯᱩᱡᱟᱹ ᱦᱩᱭᱩᱜ ᱫᱚ
ᱦᱩᱸ
ᱚᱱᱟ ᱥᱟᱞᱟᱜ ᱛᱮ ᱵᱚᱸᱜᱟ ᱠᱚᱠᱚ ᱦᱩᱭᱩᱜᱼᱟ ᱚᱸᱰᱮ
ᱟᱪᱪᱷᱟ
ᱟᱨ ᱜᱚᱝᱠᱮ ᱜᱚᱝᱠᱮ ᱚᱱᱛᱮ ᱟᱯᱮ ᱚᱱᱛᱮ ᱫᱚ ᱚᱠᱟᱨᱮ ᱚᱠᱟ ᱠᱚᱨᱮ ᱚᱠᱟ ᱟᱯᱮ ᱚᱱᱟ ᱥᱩᱨ ᱨᱮᱫᱚ ᱚᱠᱟᱨᱮ ᱵᱩᱨᱩ ᱫᱚ ᱢᱮᱱᱟᱜᱼᱟ
ᱜᱩᱝᱠᱤ ᱟᱞᱮ ᱥᱩᱨ ᱨᱮᱫᱚ ᱚᱱᱠᱟ ᱫᱚ ᱞᱟᱹᱭ ᱞᱮᱠᱷᱟᱱ ᱫᱚ ᱥᱩᱥᱩᱱᱤᱭᱟ ᱢᱮᱱᱟᱜᱼᱟ
ᱦᱩᱸ
ᱟᱞᱮ ᱥᱩᱨ ᱨᱮᱜᱮ ᱚᱱᱟ ᱥᱩᱥᱩᱱᱤᱭᱟᱹ ᱯᱟᱦᱟᱲ ᱜᱮ ᱦᱮᱱᱟᱜᱼᱟ ᱟᱸᱡᱚᱢ ᱟᱠᱟᱜ-ᱟ ᱵᱮᱱ ᱥᱮ ᱦᱮᱸ ᱦᱳᱭ ᱚᱱᱟ ᱜᱮ
ᱚᱸ ᱚᱱ ᱚᱱᱟ ᱚᱱᱟ ᱵᱩᱨᱩ ᱨᱮᱫᱚ ᱪᱮᱫ ᱠᱚ ᱧᱟᱢᱚᱜ-ᱟ ᱥᱮ ᱪᱮᱫ ᱠᱚ ᱢᱮᱱᱟᱜᱼᱟ
ᱜᱚᱝᱠᱮ ᱚᱱᱟ ᱵᱩᱨᱩ ᱨᱮᱢᱟ ᱚᱱᱠᱟ ᱫᱚ ᱦᱮᱱᱟᱜ ᱢᱟ ᱥᱮᱫᱟᱭ ᱢᱤᱫ ᱴᱟᱝ ᱨᱟᱡᱟ ᱛᱟᱦᱮᱸ ᱠᱟᱱᱟᱭ ᱵᱟᱝ ᱢᱟ ᱦᱚᱲᱟᱜ ᱞᱟᱹᱭ ᱠᱟᱛᱷᱟ ᱛᱮᱜᱮ ᱟᱸᱡᱚᱢ ᱦᱩᱭ ᱟᱠᱟᱱᱟ ᱩᱱᱤ ᱨᱟᱡᱟᱣᱟᱜ ᱧᱩᱛᱩᱢ ᱫᱚ ᱛᱟᱦᱮᱸ ᱠᱟᱱᱟ ᱪᱚᱱᱫᱽᱨᱚ ᱵᱨᱚᱢᱚᱱ ᱢᱮᱱ ᱛᱮ
ᱦᱮᱸ
ᱩᱱᱤ ᱜᱮ ᱚᱱᱟ ᱢᱤᱫ ᱴᱟᱝ ᱪᱮᱛᱟᱱ ᱨᱮ ᱢᱤᱫ ᱴᱟᱝ ᱫᱷᱤᱨᱤ ᱨᱮ ᱚᱞ ᱦᱚᱴᱚ ᱞᱮᱫᱼᱟᱭ ᱥᱤᱞᱟ ᱞᱤᱯᱤ ᱱᱤᱛᱚᱜ ᱦᱚᱸ ᱦᱮᱱᱟᱜᱼᱟ ᱚᱱᱟ ᱜᱮ ᱢᱤᱫ ᱴᱟᱝ ᱧᱩᱛᱩᱢ ᱟᱱᱟᱜ ᱚᱱᱟ ᱥᱟᱶ ᱛᱮ ᱫᱟᱜ ᱡᱚᱨᱚ ᱚᱱᱟ ᱚᱸᱰᱮ ᱦᱚ ᱚᱱᱠᱟ ᱟᱹᱰᱤ ᱦᱚᱲ ᱠᱚ ᱪᱟᱞᱟᱜ ᱜᱮᱭᱟ ᱚᱸᱰᱮ ᱛᱩᱯᱩᱱ ᱟᱠᱚ ᱟᱹᱰᱤ ᱚᱱᱠᱟ ᱵᱟᱦᱨᱮ ᱠᱷᱚᱱᱟᱜ ᱫᱟᱬᱟᱱ ᱠᱚᱠᱚ ᱡᱟᱦᱟᱸᱭ ᱫᱟᱬᱟᱱ ᱠᱚ ᱦᱤᱡᱩᱜ ᱠᱷᱟᱡ
ᱦᱮᱸ ᱦᱮᱸ ᱦᱮᱸ
ᱚᱱᱟ ᱥᱟᱶ ᱛᱮ ᱚᱸᱰᱮ ᱫᱚ ᱟᱹᱰᱤ ᱞᱮᱠᱟᱱᱟᱜ ᱚᱱᱠᱟ ᱫᱷᱤᱨᱤ ᱨᱮᱱᱟᱜ ᱟᱵᱚ ᱧᱟᱢ ᱟᱵᱚ ᱡᱟᱦᱟ ᱚᱲᱟᱜ ᱠᱚᱨᱮ ᱠᱟᱹᱢᱤ ᱠᱚᱨᱮ ᱞᱟᱜᱟᱜ ᱛᱟᱵᱚᱱ ᱚᱱᱠᱟ ᱱᱟᱜ ᱠᱚ ᱥᱮ ᱩᱱᱠᱩ ᱫᱷᱤᱨᱤ ᱨᱮᱱ ᱢᱩᱨᱛᱤ ᱠᱚ
ᱦᱮᱸ ᱦᱮᱸ
ᱟᱨᱚ ᱱᱚᱜᱼᱚᱭ ᱱᱤᱛᱚᱜ ᱟᱹᱰᱤ ᱞᱟᱦᱟ ᱫᱚ ᱵᱟᱝ ᱛᱟᱦᱮ ᱠᱟᱱᱟ ᱱᱤᱛᱚᱜ ᱟᱵᱚ ᱥᱟᱱᱛᱟᱲᱟᱜ ᱦᱚ ᱢᱟᱨᱟᱝ ᱵᱩᱨᱩ ᱯᱩᱡᱟᱹ ᱦᱚ ᱱᱤᱛᱚᱜ ᱫᱚ ᱮᱛᱚᱦᱚᱵ ᱟᱠᱟᱱᱟ
ᱦᱮᱸ ᱦᱮᱸ
ᱯᱩᱱ ᱢᱚᱬᱮ ᱥᱮᱨᱢᱟ ᱦᱩᱭᱩᱜ ᱠᱟᱱᱟ ᱱᱤᱛᱚᱜ
ᱦᱮᱸ ᱦᱮᱸ ᱜᱚᱝᱠᱮ
ᱟᱫᱚ ᱜᱚᱝᱠᱮ ᱟᱫᱚ ᱚᱱᱠᱟ ᱞᱟᱹᱭ ᱵᱮᱱ ᱜᱚᱝᱠᱮ
ᱜᱚᱝᱠᱮ ᱞᱤᱧ ᱞᱟᱹᱭ ᱮᱫᱼᱟ ᱛᱚᱵᱮ ᱚᱱᱟ ᱠᱚᱨᱮ ᱢᱟᱛᱚ ᱞᱟᱹᱭ ᱠᱮᱫ ᱟᱵᱮᱱ ᱱᱚᱝᱠᱟ ᱮᱱᱠᱷᱟᱱ ᱫᱚ ᱤᱱᱠᱟᱹ ᱪᱟᱞᱟᱣ ᱵᱟᱲᱟ ᱠᱚ ᱥᱮ ᱤᱱᱠᱟᱹ ᱛᱟᱦᱮᱱ ᱡᱟᱭᱜᱟ ᱠᱚ ᱥᱮ ᱚᱱᱠᱟ ᱧᱮᱞ ᱡᱚᱝ ᱡᱟᱭᱜᱟ ᱠᱚ ᱚᱱᱟ, ᱚᱱᱟ ᱥᱩᱥ ᱩᱱᱤᱭᱟᱹ ᱵᱩᱨᱩ ᱥᱩᱨ ᱠᱚᱨᱮ ᱜᱮ ᱚᱱᱠᱟ ᱟᱨ ᱪᱮᱫ ᱪᱮᱫ ᱠᱚ ᱢᱮᱱᱟᱜᱼᱟ
ᱤᱱᱠᱟᱹ ᱚᱱᱠᱟ ᱥᱩᱥᱩᱱᱤᱭᱟᱹ ᱥᱩᱨ ᱠᱚᱨᱮ ᱫᱚ ᱛᱟᱦᱮᱱ ᱡᱟᱭᱜᱟ ᱢᱟ ᱦᱮᱱᱟᱜ ᱜᱮᱭᱟ ᱱᱤᱛᱚᱜ ᱫᱚ ᱜᱚᱴᱟ ᱜᱮ ᱚᱱᱠᱟ ᱛᱟᱦᱮᱱ ᱚᱱᱠᱟᱱ ᱤᱭᱟᱹ ᱡᱟᱭᱜᱟ ᱨᱮᱜᱮ ᱫᱚ ᱛᱟᱦᱮᱱ ᱚᱲᱟᱜ ᱦᱚ ᱠᱚ ᱵᱮᱱᱟᱣᱮᱫ ᱜᱮᱭᱟ
ᱦᱮᱸ ᱦᱮᱸ
ᱱᱚᱸᱰᱮ ᱥᱩᱥᱩᱱᱤᱭᱟᱹ ᱨᱮᱦᱚᱸ ᱦᱮᱱᱟᱜᱼᱟ ᱟᱫᱚ ᱚᱱᱠᱟ ᱢᱤᱫ ᱴᱟᱝ ᱚᱱᱟ ᱥᱩᱨ ᱨᱮᱜᱮ ᱢᱤᱫ ᱴᱟᱝ ᱯᱟᱨᱠ ᱦᱚᱸ ᱦᱮᱱᱟᱜᱼᱟ ᱫᱟᱬᱟᱱ ᱡᱟᱭᱜᱟ ᱞᱮᱠᱟ ᱛᱮ
ᱦᱩᱸ ᱦᱩᱸ ᱜᱚᱝᱠᱮ ᱚᱱᱟ ᱫᱚ ᱪᱮᱫ ᱯᱟᱨᱠ ᱠᱚ ᱢᱮᱛᱟᱜ ᱠᱟᱱᱟ
ᱚᱱᱟ ᱫᱚ ᱚᱱᱠᱟ ᱢᱩᱨᱩᱫ ᱵᱟᱦᱟ ᱤᱠᱳ ᱯᱟᱨᱠ ᱠᱚ ᱢᱮᱛᱟᱜ ᱠᱟᱱᱟ
ᱦᱩᱸ ᱦᱩᱸ
ᱚᱸᱰᱮ ᱫᱚ ᱚᱱᱠᱟ ᱵᱟᱦᱟ, ᱵᱟᱦᱟ ᱠᱚᱛᱮ ᱜᱮ ᱥᱟᱡᱟᱣ ᱟᱠᱟᱱ ᱛᱮ ᱚᱸᱰᱮ ᱫᱚ ᱟᱹᱰᱤ ᱞᱮᱠᱟ ᱱᱟᱜ ᱵᱟᱦᱟ ᱠᱚ ᱚᱸᱰᱮ ᱠᱚ ᱤᱭᱟᱹ ᱠᱟᱜ-ᱟ ᱚᱱᱟ ᱠᱷᱟᱹᱛᱤᱨ ᱛᱮ ᱚᱱᱠᱟ ᱠᱚ ᱧᱩᱛᱩᱢ ᱠᱟᱜᱼᱟ
ᱚ ᱦᱚ
ᱜᱚᱝᱠᱮ ᱛᱟᱦᱚᱞᱮ ᱟᱵᱮᱱ ᱫᱚ ᱚᱱᱟ ᱥᱟᱶ ᱛᱮ ᱚᱞᱚᱜ ᱯᱟᱲᱦᱟᱜ ᱥᱟᱶ ᱛᱮ ᱟᱨ ᱪᱮᱫ ᱠᱚᱵᱮᱱ ᱪᱤᱠᱟᱹᱭ ᱜᱮᱭᱟ
ᱚᱞᱚᱜ ᱯᱟᱲᱦᱟᱣ ᱥᱟᱶ ᱥᱟᱶ ᱛᱮ ᱟᱨ ᱪᱟᱥ ᱵᱟᱥ ᱠᱚ
ᱪᱷᱟ ᱛᱟᱦᱞᱮ ᱱᱤᱛᱚᱜ ᱫᱚ ᱤᱭᱟᱹ ᱠᱚᱫᱚ ᱜᱤᱰᱤ ᱜᱤᱰᱤ ᱦᱩᱭ ᱱᱟ ᱥᱮ ᱵᱟᱝ ᱜᱮ?
ᱦᱮᱸ ᱜᱤᱰᱤ ᱦᱩᱭ ᱠᱟᱱᱟ ᱛᱚᱞᱟ ᱠᱚᱫᱚ᱾
ᱛᱟᱦᱞᱮ ᱟᱯᱮ ᱥᱮᱱ ᱫᱟᱜ ᱡᱟᱹᱲᱤ ᱫᱚ ᱵᱷᱟᱜᱤ ᱜᱮ?
ᱦᱮᱸ ᱤᱝᱠᱟᱹ ᱫᱟᱜ ᱡᱟᱹᱲᱤᱜ ᱜᱮᱭᱟᱭ ᱢᱚᱴᱟ ᱢᱩᱴᱤ᱾
ᱟᱪᱪᱷᱟ ᱜᱚᱝᱠᱮ ᱟᱞᱮ ᱥᱮᱱ ᱫᱚ ᱫᱟᱜ ᱡᱟᱹᱲᱤ ᱟᱸᱱᱟᱴ ᱠᱷᱟᱹᱛᱤᱨ ᱛᱮ ᱱᱤᱛᱚᱜ ᱦᱟᱹᱵᱤᱡ ᱛᱚᱞᱟ ᱠᱚᱦᱚᱸ ᱜᱤᱰᱤ ᱟᱣᱨᱤ ᱦᱩᱭᱩᱜᱼᱟ᱾
ᱮᱸ ᱫᱟᱜ
ᱜᱚᱝᱠᱮ ᱟᱯᱮ ᱫᱚ ᱛᱟᱦᱞᱮ ᱦᱳᱭ ᱦᱳᱭ᱾
ᱦᱩᱸ
ᱟᱯᱮ ᱥᱮᱱ ᱫᱚ ᱛᱟᱦᱞᱮ ᱚᱝᱠᱟ ᱢᱤᱫ ᱚᱝᱠᱟ ᱥᱮ ᱵᱚᱪᱷᱚᱨ ᱨᱮ ᱛᱤᱱᱟᱹᱜ ᱫᱷᱟᱣ ᱯᱮ ᱨᱚᱦᱚᱭᱟ? ᱦᱩᱲᱩ ᱠᱚ ᱛᱤᱱᱟᱹᱜ ᱫᱷᱟᱣ ᱯᱮ ᱪᱟᱥ ᱜᱮᱭᱟ? ᱦᱮᱞᱳ ᱦᱮᱞᱳ ᱜᱚᱝᱠᱮ ᱵᱟᱝ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱜᱚᱝᱠᱮ ᱞᱟᱹᱭ ᱵᱤᱱ᱾
ᱞᱟᱹᱭᱮᱜ ᱟᱞᱤᱧ ᱟᱯᱮᱥᱮᱱ ᱫᱚ ᱛᱟᱦᱞᱮ ᱚᱝᱠᱟ ᱦᱩᱲᱩ ᱠᱚᱫᱚ ᱛᱤᱱ ᱵᱟᱨ ᱯᱮ ᱪᱟᱥ ᱜᱮᱭᱟ?
ᱚ ᱦᱩᱲᱩ ᱠᱚᱫᱚ ᱢᱤᱫ ᱫᱷᱟᱣ ᱜᱮ ᱚᱝᱠᱟ ᱥᱮᱨᱢᱟ ᱫᱟᱜ ᱤᱭᱟᱹ ᱡᱟᱹᱲᱤ ᱵᱚᱨᱥᱟ ᱜᱮᱛᱚ ᱟᱨ ᱮᱴᱟᱜᱼᱟ ᱤᱱᱠᱟᱹ ᱮᱴᱟᱜ ᱫᱟᱜ ᱠᱚᱢᱟ ᱵᱟᱹᱪᱩᱜᱼᱟ ᱥᱮ᱾
ᱟᱪᱪᱷᱟ ᱚᱝᱠᱟ ᱟᱯᱮ ᱥᱩᱨ ᱠᱚᱨᱮ ᱚᱝᱠᱟ ᱱᱟᱹᱭ ᱥᱮ ᱰᱮᱢ ᱤᱭᱟᱹ ᱠᱚᱫᱚ ᱚᱝᱠᱟ ᱫᱚ ᱵᱟᱹᱱᱩᱜᱼᱟ?
ᱦᱮᱸ ᱢᱮᱱᱟᱜ ᱫᱚ ᱢᱮᱱᱟᱜ ᱜᱮᱭᱟ ᱟᱞᱮ ᱠᱷᱚᱱ ᱞᱟᱛᱟᱨ ᱨᱮ ᱚᱱᱟ ᱫᱟᱜ ᱫᱚ ᱪᱮᱛᱟᱱ ᱫᱚ ᱵᱟᱭ ᱨᱟᱠᱟᱵᱼᱟ ᱥᱮ ᱜᱚᱝᱠᱮ᱾
ᱦᱳᱭ ᱦᱳᱭ
ᱩᱸ ᱟᱨ ᱦᱳᱭ ᱦᱳᱭ ᱜᱚᱝᱠᱮ, ᱟᱨ ᱟᱯᱮ ᱚᱱᱛᱮ ᱫᱚ ᱛᱤᱱᱟᱹᱜ ᱵᱟᱨ ᱯᱮ ᱪᱟᱥᱟ?
ᱟᱞᱮᱥᱮᱜ ᱦᱚᱸ ᱜᱚᱝᱠᱮ ᱢᱤᱫ ᱫᱷᱟᱣ ᱜᱮ ᱚᱝᱠᱟ ᱫᱟᱜ ᱨᱮᱱᱟᱜ ᱟᱞᱮ ᱥᱮᱱ ᱫᱚ ᱟᱹᱰᱤ ᱡᱳᱨ ᱟᱱᱟᱴ ᱦᱮᱸᱱᱟᱜᱼᱟ᱾ ᱟᱞᱮ ᱥᱩᱨ ᱠᱚᱨᱮ ᱫᱚ ᱚᱝᱠᱟ ᱢᱟᱨᱟᱝ ᱰᱮᱢ ᱥᱮ ᱚᱝᱠᱟ ᱫᱟᱜ ᱨᱮᱱᱟᱜ ᱤᱭᱟᱹ ᱠᱷᱩᱵ ᱥᱩᱵᱤᱫᱟ ᱵᱟᱹᱱᱩᱜᱼᱟ ᱚᱱᱟ ᱠᱷᱟᱹᱛᱤᱨ ᱛᱮ ᱢᱤᱫ ᱫᱷᱟᱣ ᱜᱮ
ᱦᱮᱸ ᱜᱚᱝᱠᱮ᱾ ᱛᱚᱵᱮ ᱚᱝᱠᱟ ᱪᱟᱥᱵᱟᱥ ᱫᱤᱱ ᱠᱚᱫᱚ ᱚᱝᱠᱟ ᱫᱟᱜ ᱠᱚ ᱡᱟᱹᱲᱤ ᱠᱷᱟᱱᱮ ᱵᱮᱥ ᱜᱮ ᱟᱨ ᱵᱟᱠᱷᱟᱱ ᱫᱚ ᱪᱤᱠᱟᱹᱭ ᱜᱮᱭᱟᱵᱚᱱ?
ᱦᱳᱭ ᱦᱳᱭ ᱦᱚᱸ ᱟ ᱛᱟᱦᱞᱮ ᱟᱯᱮ ᱫᱚ ᱚᱝᱠᱟ ᱚᱱᱟ ᱥᱟᱶᱛᱮ ᱦᱩᱲᱩ ᱠᱚ ᱪᱟᱥᱟ ᱟᱨᱚ ᱚᱝᱠᱟ ᱮᱴᱟᱜ ᱡᱟᱸᱦᱟᱱ ᱠᱚᱫᱚ ᱡᱟᱦᱟᱸᱱᱟᱜ ᱠᱚᱫᱚ ᱯᱮ ᱪᱟᱥᱟ ᱥᱮ ᱵᱟᱝᱜᱮ?
ᱦᱮᱸ ᱚᱝᱠᱟ ᱪᱟᱥ ᱵᱟᱲᱟ ᱦᱩᱭᱩᱜ ᱜᱮᱭᱟ ᱥᱚᱵᱽᱡᱤ ᱠᱚ᱾
ᱛᱟᱦᱚᱞᱮ ᱥᱚᱵᱡᱤ ᱫᱚ ᱚᱝᱠᱟ ᱚᱲᱟᱜ ᱨᱮ ᱡᱚᱢ ᱥᱩᱢᱩᱝ ᱥᱮ
ᱦᱮᱸ ᱚᱲᱟᱜ ᱨᱮᱦᱚᱸᱜ ᱦᱮᱸ ᱚᱲᱟᱜ ᱨᱮ ᱡᱚᱢ ᱞᱮᱠᱟ ᱦᱚᱸ ᱟᱨ ᱤᱱᱠᱟᱹ ᱡᱩᱫᱤ ᱦᱩ ᱡᱟᱹᱥᱛᱤ ᱦᱩᱭᱩᱜ ᱠᱷᱟᱱ ᱫᱚ ᱟᱹᱠᱷᱨᱤᱧ ᱦᱚᱸ ᱦᱩᱭᱩᱜ ᱜᱮᱭᱟ᱾
ᱟᱪᱪᱷᱟ
ᱟᱨ ᱜᱟᱜ ᱜᱝᱢᱠᱮ ᱟᱯᱮ ᱫᱚ?
ᱟᱞᱮ ᱥᱮᱱ ᱦᱚᱸ ᱚᱝᱠᱟ ᱜᱮ ᱚᱲᱟᱜ ᱨᱮ ᱡᱚᱢ ᱥᱩᱢᱩᱝ ᱜᱮ ᱚᱝᱠᱟ ᱫᱟᱜ ᱠᱚᱨᱮᱱᱟᱜ ᱚᱱᱟᱴ ᱠᱷᱟᱹᱛᱤᱨ ᱛᱮ ᱚᱲᱟᱜ ᱨᱮ ᱡᱚᱢ ᱥᱩᱢᱩᱝ ᱜᱮ᱾
ᱦᱮᱸ ᱦᱮᱸ
ᱟᱨ ᱜᱚᱼᱚᱸ ᱱᱮᱛᱟᱨ ᱫᱚ ᱤᱝᱠᱟᱹ ᱥᱚᱵᱽᱡᱤ ᱠᱚᱦᱚᱸ ᱩᱱᱟᱹᱜ ᱪᱟᱥᱵᱟᱥ ᱵᱟᱝ ᱦᱩᱭᱩᱜ ᱠᱟᱱᱟ ᱫᱟᱜᱟᱭ ᱛᱚᱵᱮ ᱛᱚ᱾ ᱜᱟᱹᱰᱭᱟᱹ ᱠᱚᱨᱮᱜ ᱡᱩᱫᱤ ᱫᱟᱜ ᱠᱚ ᱟᱸᱡᱮᱫᱚᱜ ᱠᱷᱟᱱ ᱪᱟᱥ ᱦᱚᱸ ᱪᱤᱠᱟᱹᱛᱮ ᱦᱩᱭᱩᱜᱼᱟ?
ᱦᱩᱸ ᱜᱚᱝᱠᱮ ᱛᱟᱦᱞᱮ ᱟᱯᱮᱥᱮᱱ ᱫᱚ ᱚᱝᱠᱟ ᱫᱟᱸᱲᱟᱱ ᱡᱟᱭᱜᱟ ᱠᱚᱫᱚ ᱪᱮᱜ ᱠᱚ ᱦᱮᱱᱟᱜᱼᱟ?
ᱡᱟ ᱫᱟᱸᱲᱟᱱ ᱡᱟᱭᱜᱟ ᱠᱚ ᱰᱮᱢ ᱠᱚ ᱢᱮᱱᱟᱜᱼᱟ, ᱟᱨ ᱤᱝᱠᱟᱹ ᱯᱟᱨᱠ ᱠᱚ ᱢᱮᱱᱟᱜᱼᱟ᱾ ᱴᱟᱣᱩᱱ ᱵᱷᱤᱛᱤᱨ ᱠᱚᱨᱮᱜ᱾
ᱟᱪᱪᱷᱟ ᱛᱟᱦᱞᱮ ᱟᱵᱮᱱ ᱫᱚᱵᱮᱱ ᱪᱟᱞᱟᱜ ᱜᱮᱭᱟ ᱥᱮ ᱵᱟᱝ
ᱦᱮᱸ ᱪᱟᱞᱟᱣ ᱵᱟᱲᱟ ᱦᱩᱭᱩᱜ ᱜᱮᱭᱟ ᱤᱱᱠᱟᱹ ᱥᱚᱢᱚᱭ ᱠᱚ ᱧᱟᱢ ᱵᱟᱲᱟᱜ ᱠᱷᱟᱱ
ᱦᱳᱭ ᱦᱳᱭ
ᱟᱨ ᱜᱚᱢᱠᱮ ᱟᱯᱮ ᱚᱱᱛᱮ ᱫᱚ
ᱟᱞᱮ ᱥᱮᱱ ᱫᱚ ᱜᱚᱝᱠᱮ ᱥᱩᱨ ᱨᱮᱫᱚ ᱚᱱᱠᱟ ᱯᱟᱨᱠ ᱠᱚᱫᱚ ᱵᱟᱹᱱᱩᱜᱼᱟ
ᱦᱮᱸ ᱦᱮᱸ
ᱚᱱᱟ ᱥᱩᱥᱩᱱᱤᱭᱟᱹ ᱜᱮ ᱦᱮᱱᱟᱜᱼᱟ ᱚᱱᱟ ᱯᱚᱨᱮ ᱟᱫᱚ ᱚᱱᱠᱟᱱ ᱫᱟᱬᱟᱱ ᱡᱟᱭᱜᱟ ᱠᱚᱫᱚ ᱥᱩᱨ ᱨᱮᱫᱚ ᱵᱟᱹᱱᱩᱜᱼᱟ
ᱦᱮᱸ ᱦᱮᱸ
ᱚᱱᱮ ᱥᱩᱥᱩᱱᱤᱭᱟᱹ ᱜᱮ ᱥᱮᱱ ᱵᱟᱲᱟ ᱦᱩᱭᱩᱜ ᱛᱟᱦᱮᱱᱟ
ᱦᱮᱸ ᱦᱮᱸ
ᱚᱱᱟ ᱜᱮ ᱥᱩᱨ ᱨᱮ ᱦᱮᱱᱟᱜ ᱠᱷᱟᱹᱛᱤᱨ
ᱦᱮᱸ ᱦᱮᱸ
ᱜᱚᱝᱠᱮ ᱛᱟᱦᱚᱞᱮ ᱛᱮᱦᱮᱧ ᱫᱚ ᱱᱚᱝᱠᱟ ᱜᱮᱞᱟᱝ ᱠᱟᱛᱷᱟᱜᱼᱟ
ᱦᱮᱸ ᱜᱚᱢᱠᱮ
ᱦᱮᱸ
ᱦᱩᱸ ᱦᱳᱭ ᱛᱚᱵᱮ ᱴᱷᱤᱠ ᱜᱮᱭᱟ ᱜᱚᱢᱠᱮ